ᱡᱚᱦᱟᱨ ᱜᱮ᱾ ᱦᱳᱭ ᱥᱟᱶᱛᱮ ᱥᱟᱹᱜᱩᱱ ᱥᱮᱛᱟᱜ᱾ ᱚ ᱞᱟᱹᱭᱮᱜᱼᱟ ᱞᱤᱧ ᱵᱮᱜᱨᱟᱣᱩᱱᱰ ᱨᱮ ᱟᱹᱰᱤ ᱡᱳᱨᱜ ᱜᱤ ᱨᱚᱲ ᱟᱸᱡᱚᱢᱚᱜ ᱠᱟᱱ ᱫᱚ᱾
ᱦᱟᱯᱮ ᱚᱪᱚᱜᱚᱼᱟ ᱞᱤᱧ᱾
ᱦᱳᱭ ᱠᱟᱹᱴᱤᱡ ᱚᱪᱚᱜᱚᱜᱼᱟ ᱵᱮᱱ ᱚᱱᱟ ᱫᱚ ᱞᱟᱦᱟ ᱠᱷᱚᱱ ᱜᱮ ᱚᱪᱚᱜ ᱦᱚᱜ ᱫᱚᱨᱠᱟᱨ ᱦᱳᱭ ᱥᱮ
ᱵᱟᱝ ᱵᱟᱝ ᱟᱸᱡᱚᱢᱚᱜ ᱠᱟᱱᱟ
ᱦᱳᱭ ᱞᱟᱹᱭᱮᱜᱼᱟ ᱞᱤᱧ ᱟᱹᱰᱤ ᱡᱳᱨ ᱜᱮ ᱨᱚᱲ ᱟᱸᱡᱚᱢᱚᱜ ᱠᱟᱱᱟ ᱚᱱᱠᱟ ᱫᱚ ᱱᱟᱦᱟᱜ ᱜᱟᱞᱢᱟᱨᱟᱣ ᱠᱟᱛᱮᱜ ᱠᱳᱱᱚ ᱯᱷᱟᱭᱫᱟ ᱵᱟᱝ ᱦᱳᱭᱳᱜᱼᱟ ᱛᱚ᱾
ᱵᱟ ᱵᱟ ᱚᱱᱟ ᱱᱤ ᱤᱭᱟᱹ ᱵᱟᱹᱱᱩᱜᱼᱟ᱾
ᱟ ᱵᱟᱝᱜᱮ ᱢᱟᱱᱮ ᱜᱟᱭᱤᱰ ᱞᱟᱭᱤᱱ ᱱᱤᱛᱚᱜ ᱠᱩ ᱴᱟᱭᱤᱴ ᱤᱫᱤᱭ ᱮᱜᱼᱟ ᱛᱚ ᱟᱫᱚ ᱯᱟᱥᱮᱨᱮ ᱢᱤᱜᱴᱟᱝ ᱦᱚᱲᱮ ᱨᱚᱲᱮᱜ ᱟᱱᱟ ᱟᱵᱮᱱ ᱯᱟᱥᱮᱨᱮ ᱞᱟᱹᱭᱮᱜᱼᱟᱭ ᱠᱤ ᱩᱱᱤ ᱯᱷᱳᱱ ᱥᱟᱶᱛᱮ ᱨᱚᱲᱮᱜᱼᱟ᱾
ᱵᱟᱹᱱᱩᱜ ᱠᱚᱣᱟ ᱱᱤᱛᱳᱜ ᱛᱚᱜ ᱛᱚ ᱟᱸᱡᱚᱢᱚᱜᱼᱟ ᱠᱟᱱᱛᱮ ᱵᱟᱹᱱᱩᱜ ᱠᱚᱣᱟ ᱛᱚ ᱚᱠᱚᱭ ᱦᱟᱸ
ᱦᱳᱭ ᱱᱤᱛ ᱦᱳᱭ ᱱᱮᱴᱣᱟᱨᱠ ᱠᱚ ᱵᱷᱟᱜᱤᱛᱮ ᱢᱮᱱᱟᱜ ᱛᱟᱵᱚᱱᱟ ᱛᱚ?
ᱦᱮᱸ ᱤᱧᱟᱹᱜ ᱫᱚ ᱡᱚᱛᱚ ᱜᱮ ᱴᱷᱤᱠ ᱜᱮ ᱢᱮᱱᱟᱜᱼᱟ᱾
ᱜᱟᱹᱰᱤ ᱠᱚᱦᱚᱸ ᱟᱹᱰᱤᱜᱟᱱ ᱜᱮ ᱥᱟᱰᱮ ᱠᱟᱱ ᱛᱟᱵᱮᱱᱟ᱾
ᱚᱢᱟ ᱚᱱᱟ ᱱᱤᱭᱟᱹᱫᱚ ᱚᱥᱩᱵᱤᱫᱷᱟ ᱵᱟᱝ ᱦᱩᱭᱩᱜ ᱜᱮᱭᱟ ᱛᱚ ᱥᱟᱰᱤ ᱟᱱᱟ ᱤᱭᱟᱹ ᱨᱮᱭᱟᱜ ᱫᱚ᱾
ᱦᱳᱭ ᱟᱨ ᱛᱚᱵᱮ ᱪᱮᱜ ᱞᱮᱠᱟ ᱱᱟᱯᱟᱭ ᱵᱟᱲᱟ ᱜᱮᱭᱟᱯᱮ?
ᱦᱮᱸ ᱱᱟᱯᱟᱭ ᱜᱮ ᱟᱯᱮ ᱜᱮ?
ᱦᱳᱭ ᱟᱞᱮ ᱠᱚᱦᱚᱸ ᱱᱤᱛᱚᱜ ᱫᱚ ᱡᱚᱛᱚᱜᱮ ᱵᱮᱥ ᱜᱮ ᱢᱮᱱᱟᱜ ᱞᱮᱭᱟ᱾
ᱦᱩ ᱟᱢᱟᱜ ᱨᱮᱜᱮ ᱵᱮᱥᱤ ᱟᱸᱡᱚᱢᱚᱜ ᱠᱟᱱᱟ ᱵᱮᱜᱨᱟᱣᱩᱱᱰ ᱵᱚᱨᱪᱚᱝ ᱜᱤᱫᱽᱨᱟᱹ ᱠᱚ ᱠᱟᱹᱴᱤᱜ ᱠᱚ ᱜᱳᱞᱢᱟᱞ ᱧᱚᱜ
ᱵᱟᱝ ᱟ ᱚᱝᱠᱟᱱ ᱡᱟᱭᱜᱟ ᱨᱮᱢᱟ ᱵᱟᱝ ᱢᱮᱱᱟᱜ ᱞᱤᱧᱟ᱾
ᱫᱤᱭᱮ ᱟ ᱪᱮᱜ ᱯᱮ ᱪᱤᱠᱟ ᱵᱟᱲᱟᱭ ᱦᱩᱭᱩᱜ ᱠᱟᱱᱟ?
ᱦᱮᱞᱳ